ᱦᱮᱸ ᱜᱚᱝᱠᱮ ᱟᱸᱡᱚᱢᱚᱜ ᱠᱟᱱᱟ᱾
ᱦᱮ ᱜᱚᱝᱠᱮ ᱟᱸᱡᱚᱢᱚᱜ ᱠᱟᱱᱟ᱾
ᱱᱟᱯᱟᱭ ᱜᱤᱭᱟ ᱵᱤᱱ?
ᱦᱮᱸ ᱜᱚᱝᱠᱮ ᱱᱤᱛᱚᱜ ᱫᱚ ᱱᱟᱯᱟᱭ ᱜᱮᱭᱟ᱾ ᱟᱹᱵᱤᱱ ᱜᱮ ᱚᱠᱟ ᱞᱮᱠᱟ ᱦᱮᱱᱟᱜ ᱵᱤᱱᱟ?
ᱦᱮᱸ ᱟᱹᱞᱤᱧ ᱦᱚᱸ ᱱᱟᱯᱟᱭ ᱵᱟᱲᱟ ᱜᱮᱭᱟᱠᱟ᱾ ᱟᱨ ᱚᱲᱟᱜ ᱠᱚᱨᱮ ᱜᱮ ᱚᱠᱟ ᱞᱮᱠᱟ ᱚᱲᱟᱜ ᱠᱚᱨᱮ ᱫᱚ?
ᱚᱲᱟᱜ ᱠᱚᱨᱮ ᱦᱚᱸ ᱱᱤᱛᱚᱜ ᱫᱚ ᱦᱟᱜ ᱱᱟᱯᱟᱭ ᱜᱮ ᱦᱮᱱᱟᱜ ᱠᱚᱣᱟ ᱛᱚ᱾ ᱟᱹᱵᱤᱱᱟᱜ ᱚᱲᱟᱜ ᱨᱮᱜᱮ ᱚᱠᱟᱞ ᱞᱮᱠᱟ ᱜᱚ-ᱵᱟᱵᱟ ᱛᱟᱠᱚ ᱦᱮᱱᱟᱜ ᱠᱚᱣᱟ?
ᱦᱮᱸ ᱟᱹᱞᱤᱧ ᱨᱮᱱ ᱦᱚᱸ ᱱᱟᱠᱷᱟᱡ ᱱᱟᱯᱟᱭ ᱵᱟᱲᱟ ᱜᱮᱭᱟ ᱠᱚ ᱠᱤᱪᱷᱩ ᱜᱟᱱ ᱢᱟᱱᱮ ᱤᱭᱟᱹ ᱤᱧ ᱵᱟᱵᱟᱭᱩ ᱠᱤᱪᱷᱩ ᱜᱟᱱᱮ ᱨᱩᱣᱟᱹ ᱦᱟᱹᱥᱩᱜ ᱠᱟᱱᱟ᱾
ᱟᱪᱪᱷᱟ ᱟᱪᱪᱷᱟ ᱟᱪᱪᱷᱟ ᱜᱚᱢᱠᱮ ᱛᱟᱦᱚᱞᱮ ᱦᱮᱸ ᱦᱮᱸ᱾ ᱛᱟᱨᱯᱚᱨᱮ ᱦᱜ-ᱚᱭ ᱜᱚᱢᱠᱮ ᱢᱤᱫᱴᱟᱝ ᱠᱩᱠᱞᱤ ᱛᱟᱦᱮ ᱠᱟᱱᱟ ᱦᱚᱜ-ᱚᱭ ᱡᱮ ᱟᱵᱩ ᱴᱷᱤᱠ ᱴᱷᱟᱠ ᱵᱟᱭ ᱫᱟᱜ ᱡᱟᱹᱲᱤᱭᱟᱵᱚᱱ ᱠᱟᱱᱟ ᱱᱚᱣᱟ ᱠᱟᱨᱚᱱ ᱵᱤᱱ ᱞᱟᱹᱭ ᱫᱟᱲᱮᱭᱟᱞᱤᱧᱟ?
ᱦᱮᱸ ᱜᱚᱝᱠᱮ ᱫᱟᱜ ᱡᱟᱹᱲᱤ ᱫᱚ ᱵᱟᱠᱷᱟᱡ ᱵᱟᱭ ᱫᱟᱜ ᱡᱟᱹᱲᱤᱭᱟ ᱱᱚᱣᱟ ᱢᱟ ᱟᱹᱰᱤ ᱫᱩᱠ ᱨᱮᱱᱟᱜ ᱠᱟᱛᱷᱟ ᱠᱟᱱᱟ᱾ ᱱᱚᱜ-ᱚᱭ ᱡᱮ ᱟᱥᱟᱲ ᱵᱚᱸᱜᱟ ᱛᱤᱭᱳᱜ ᱠᱟᱱᱟ ᱪᱟᱥᱵᱟᱥ ᱦᱚᱸ ᱫᱤᱱ ᱥᱮᱴᱮᱨᱮᱱᱟ᱾ ᱠᱷᱟᱱ ᱵᱟᱭ ᱫᱟᱜ ᱡᱟᱹᱲᱤ ᱱᱚᱣᱟ ᱫᱚ ᱦᱩᱭᱩᱜ ᱠᱟᱱᱟ ᱡᱮ ᱱᱚᱜ-ᱚᱭ ᱵᱤᱨ ᱵᱩᱨᱩ ᱫᱟᱨᱮ ᱱᱟᱹᱲᱤ ᱵᱚᱱ ᱩᱡᱟᱹᱲᱮᱫ ᱛᱮᱜᱮ ᱢᱚᱬᱮ ᱦᱚᱭ ᱵᱟᱝ ᱮ ᱫᱟᱜ ᱫᱟᱲᱮ ᱠᱟᱜ ᱟᱹᱞᱤᱧᱟᱜ ᱡᱟᱦᱟᱸ ᱛᱤᱱᱟᱹᱜ ᱢᱚᱱᱮ ᱦᱩᱭᱩᱜ ᱠᱟᱱᱟ᱾
ᱚ ᱟᱪᱪᱷᱟ ᱦᱳᱭ ᱜᱚᱢᱠᱮ ᱚᱱᱟᱜᱮ ᱢᱟᱱᱮ ᱡᱮᱢᱚᱱ ᱟᱵᱚ ᱡᱮᱢᱚᱱ ᱵᱚᱲᱚ ᱵᱚᱲᱚ ᱠᱟᱨᱠᱷᱟᱱᱟ ᱵᱚᱱ ᱵᱮᱱᱟᱣ ᱫᱟᱥᱮ ᱠᱚ ᱢᱟᱜ ᱡᱟᱹᱲᱤ ᱢᱟᱜ ᱥᱟᱯᱷᱟ ᱠᱟᱛᱮ ᱛᱟᱯᱚᱨᱮ ᱦᱚᱭ ᱦᱤᱥᱤᱫ ᱨᱮᱱᱟᱜ ᱵᱮᱯᱟᱨ ᱡᱮᱢᱚᱱ ᱫᱩᱦᱟᱹ ᱠᱚ ᱨᱟᱠᱟᱵ ᱠᱟᱱᱟ ᱥᱮ ᱚᱱᱟ ᱛᱮ ᱫᱚ ᱦᱚᱛᱮ ᱟᱹᱞᱤᱧ ᱤᱧᱟᱹᱜ ᱢᱚᱱᱮ ᱛᱮᱫᱚ ᱛᱟᱦᱚᱞᱮ ᱦᱚᱜ-ᱚᱭ ᱡᱮ ᱟᱵᱚ ᱟᱵᱚ ᱵᱚᱱ ᱵᱩᱡᱽ ᱫᱟᱲᱮᱭᱟᱜ ᱠᱟᱱᱟ ᱡᱮ ᱱᱚᱣᱟ ᱠᱷᱟᱹᱛᱤᱨ ᱛᱮ ᱫᱟᱜ ᱡᱟᱹᱲᱤ ᱵᱟᱝ ᱦᱩᱭ ᱟᱵᱚᱱ ᱠᱟᱱᱟ ᱪᱮᱫᱟᱜ ᱛᱟᱦᱞᱮ ᱢᱟᱹᱱᱢᱤ ᱪᱮᱫᱟᱜ ᱵᱟᱠᱚ ᱵᱩᱡᱽ ᱫᱟᱲᱮᱭᱟᱜ ᱠᱟᱱᱟ᱾
ᱦᱮᱸ ᱜᱚᱝᱠᱮ ᱚᱱᱟᱜᱮ ᱱᱚᱜ-ᱚ ᱵᱤᱨᱵᱩᱨᱩ ᱵᱚᱱ ᱩᱡᱟᱹᱲ ᱫᱟ ᱱᱚᱣᱟ ᱫᱚ ᱟᱹᱰᱤ ᱢᱤᱫᱴᱟᱝ ᱫᱩᱠ ᱨᱮᱱᱟᱜ ᱠᱟᱛᱷᱟ ᱠᱟᱱᱟ ᱦᱮᱸᱥᱮ᱾
ᱦᱩᱸ,
ᱤᱭᱟᱹ ᱢᱟᱨᱟᱝ ᱢᱟᱨᱟᱝ ᱠᱚᱞᱠᱟᱨᱠᱷᱟᱱᱟ ᱦᱩᱭᱩᱜ ᱠᱟᱱᱟ ᱚᱱᱟ ᱛᱮᱦᱚᱸ ᱢᱟᱱᱮ, ᱱᱚᱣᱟ ᱫᱟᱜ ᱡᱟᱹᱲᱤ ᱵᱟᱝ ᱦᱩᱭᱩᱜ ᱨᱮᱱᱟᱜ ᱢᱤᱫᱴᱟᱝ ᱥᱚᱢᱵᱷᱚᱵᱚᱱᱟ ᱠᱟᱱᱟ᱾ ᱟᱨ ᱥᱤᱛᱩᱝ ᱫᱤᱱ ᱦᱚᱸ ᱟᱹᱰᱤ ᱡᱳᱨ ᱜᱮ ᱥᱤᱛᱩᱝ ᱮ ᱠᱷᱟᱱ ᱧᱮᱞᱚᱜ ᱠᱟᱱᱟ ᱦᱮᱸᱥᱮ᱾
ᱦᱩᱸᱻ,
ᱢᱟ ᱜᱚᱝᱠᱮ ᱟᱨᱚ ᱞᱟᱹᱭᱵᱤᱱ?
ᱦᱳᱭ ᱜᱚᱢᱠᱮ ᱢᱟᱱᱮ ᱚᱱᱟ ᱠᱟᱹᱴᱤᱡ ᱠᱟᱹᱡ ᱠᱷᱟᱨᱟᱯ ᱵᱩᱡᱷᱟᱹᱜ ᱠᱟᱱᱟ ᱡᱮᱢᱚᱱ ᱡᱚᱛᱚ ᱨᱮ ᱥᱚᱢᱚᱭ ᱥᱚᱢᱚᱭ ᱵᱟᱝ ᱦᱩᱭᱩᱜ ᱠᱟᱱᱟ᱾ ᱨᱮᱭᱟᱲ ᱫᱤᱱ ᱦᱚᱸ ᱥᱮᱨᱚᱠᱚᱢ ᱵᱟᱭ ᱨᱮᱭᱟᱲ ᱟᱫᱟ ᱩᱫᱽᱜᱟᱹᱨ ᱫᱤᱱ ᱦᱚᱸ ᱥᱮᱨᱚᱠᱚᱢ ᱵᱟᱭ ᱩᱫᱽᱜᱟᱹᱨ ᱫᱟᱭ᱾ ᱟᱦ ᱦᱚᱜ-ᱚᱭ,
ᱚᱱᱟ ᱨᱤᱛᱩ ᱠᱚ ᱨᱤᱛᱩ ᱠᱚ ᱟᱨᱦᱩ ᱯᱷᱮᱨᱟᱣ ᱟᱠᱟᱱᱟ ᱠᱷᱟᱡ,
ᱟᱪᱪᱷᱟ ᱟᱪᱪᱷᱟ ᱟᱪᱪᱷᱟ ᱜᱚᱝᱠᱮ ᱛᱟᱨᱯᱚᱨᱮ ᱦᱚᱜ-ᱚᱭ ᱡᱮ ᱟᱛᱩ ᱴᱚᱞᱟ ᱥᱩᱨ ᱥᱩᱯᱩᱨ ᱠᱚᱨᱮ ᱠᱚ ᱧᱮᱞ ᱵᱟᱲᱟᱜ ᱛᱟᱦᱮᱸᱫ ᱠᱟᱦᱩ ᱪᱮᱸᱬᱮ ᱱᱮᱛᱟᱨ ᱪᱮᱫᱟᱜ ᱵᱟᱠᱚ ᱧᱮᱞ ᱵᱟᱲᱟᱜ ᱠᱟᱱᱟ?
ᱟᱪᱪᱷᱟ ᱱᱚᱣᱟ ᱠᱟᱹᱦᱩ ᱪᱮᱬᱮ ᱠᱤᱢᱵᱟ ᱟᱹᱰᱤ ᱟᱭᱢᱟ ᱪᱮᱬᱮ ᱵᱟᱝᱠᱚ ᱧᱮᱞᱚᱜ ᱠᱟᱱᱟ ᱡᱮ ᱢᱟᱨᱟᱝ ᱢᱟᱨᱟᱝ ᱠᱚᱢ ᱠᱚᱢᱯᱟᱱᱤ ᱢᱟᱜ ᱤᱭᱟᱹ ᱡᱮᱢᱚᱱ ᱮᱭᱟᱨᱴᱮᱞ ᱵᱷᱳᱰᱟ ᱨᱤᱞᱮᱱᱥ ᱚᱱᱟ ᱠᱚ ᱢᱮᱱᱟᱜ ᱛᱮ ᱢᱟᱱᱮ ᱴᱟᱣᱟᱨ ᱠᱷᱟᱹᱛᱤᱨ ᱛᱮᱦᱚᱸ ᱱᱩᱠᱩ ᱪᱮᱬᱮ ᱪᱩᱯᱲᱤ ᱠᱚ, ᱡᱤᱣᱤ ᱫᱚ ᱱᱟᱥᱟᱜ ᱠᱟᱱᱟ ᱟᱹᱞᱤᱧ ᱡᱚᱛᱚᱴᱟᱜ ᱞᱤᱧ ᱵᱟᱲᱟᱭᱟ ᱱᱚᱜ-ᱚ ᱱᱚᱝᱠᱟ,
ᱟᱪᱪᱷᱟ ᱡᱩᱫᱤ ᱟᱹᱞᱤᱧ ᱞᱤᱧ ᱞᱟᱹᱭ ᱟᱭ ᱛᱤᱱᱟᱹᱜ ᱴᱷᱤᱠᱚᱜ ᱛᱟᱹᱞᱤᱧᱟ ᱥᱮ ᱵᱟᱝ ᱡᱮᱢᱚᱱ ᱞᱟᱦᱟᱛᱮ ᱡᱮᱢᱚᱱ ᱪᱮᱠᱟ ᱵᱷᱟᱜᱟᱲ ᱦᱩᱭᱩᱜ ᱛᱟᱦᱮᱸᱜ-ᱟ ᱥᱮ ᱪᱮᱫ ᱚᱱᱟ ᱠᱚᱫᱚ ᱱᱮᱛᱟᱨ ᱫᱚ ᱦᱟᱸᱜ ᱚᱱᱠᱟ ᱫᱚ ᱵᱟᱝ ᱦᱩᱭᱩᱜ ᱠᱟᱱᱟ ᱛᱮ ᱥᱮ ᱜᱚᱡ ᱠᱟᱛᱮᱫ ᱠᱚ ᱜᱤᱲᱤ ᱠᱟᱠᱚ ᱠᱟᱱᱟ ᱚᱱᱠᱟ ᱛᱚ ᱵᱟᱝ ᱦᱩᱭᱩᱜ ᱠᱟᱱᱟ ᱥᱮ ᱟᱨ ᱠᱟᱹᱦᱩ ᱥᱮ ᱠᱩᱲᱤᱫ, ᱠᱚ ᱜᱤᱫᱤ, ᱠᱚ ᱜᱤᱫᱤ, ᱠᱚᱦᱚᱸ ᱡᱮᱢᱚᱱ ᱠᱚ ᱛᱟᱦᱮᱸ ᱠᱟᱱᱟ ᱥᱮ ᱚᱱᱟ ᱠᱚ ᱡᱚᱢ ᱠᱟᱛᱮ ᱠᱚ ᱛᱟᱦᱮᱱ ᱛᱟᱭᱟ ᱱᱮᱛᱟᱨ ᱫᱚ ᱡᱮᱢᱚᱱ ᱵᱟᱝ ᱦᱩᱭᱩᱜ ᱠᱟᱱᱟ ᱚᱱᱟ ᱠᱟᱨᱚᱱ ᱫᱚᱭᱛᱳ ᱵᱟᱠᱚ ᱛᱟᱦᱮᱱ ᱠᱟᱱᱟ ᱦᱮᱸ ᱵᱟᱝ᱾
ᱦᱮᱸ ᱜᱚᱝᱠᱮ ᱥᱮᱫᱟᱭ ᱫᱚ ᱢᱟᱱᱮ ᱧᱮᱞᱚᱜ ᱛᱟᱦᱮᱸᱜ-ᱟ ᱡᱮ ᱢᱤᱫᱴᱟᱝ ᱰᱟᱝᱨᱤ ᱥᱮ ᱜᱟᱹᱭ ᱮ ᱜᱚᱡ ᱞᱮᱱᱠᱷᱟᱱ ᱥᱮ ᱠᱟᱲᱟᱭ ᱜᱚᱡ ᱞᱮᱱᱠᱷᱟᱱ ᱵᱤᱨ ᱛᱮ ᱠᱚ ᱜᱤᱲᱤ ᱠᱟᱠᱚ ᱛᱟᱦᱮᱱᱟ, ᱟᱢ ᱫᱚ ᱩᱱ ᱫᱚ ᱜᱤᱫᱤ ᱠᱚᱤᱡᱩᱜ ᱦᱟᱡᱩᱜ ᱛᱟᱦᱮᱸᱜ-ᱟ ᱤᱭᱟᱹ ᱢᱟᱨᱟᱜ ᱠᱚ ᱦᱤᱡᱩᱜ ᱛᱟᱦᱮᱸᱜ-ᱟ ᱟᱹᱰᱤ ᱠᱤᱪᱷᱩ ᱡᱤᱭᱟᱹᱞᱤ ᱠᱚ ᱦᱤᱡᱩᱜ ᱛᱮᱠᱚ, ᱡᱚᱢᱮᱫ ᱛᱟᱦᱮᱸ-ᱟ ᱢᱮᱱᱠᱷᱟᱱ ᱩᱱᱠᱩ ᱡᱤᱭᱟᱹᱞᱤ ᱠᱚᱫᱚ ᱱᱮᱛᱟᱨ ᱫᱚ ᱵᱟᱝ ᱠᱚ ᱧᱮᱞᱚᱜ ᱠᱟᱱᱟ᱾
ᱟᱪᱪᱷᱟ ᱟᱪᱪᱷᱟ ᱦᱳᱭ ᱜᱚᱝᱠᱮ ᱛᱟᱨᱯᱚᱨᱮ ᱟᱵᱟᱨ ᱦᱚᱸ ᱩᱱᱠᱩ ᱵᱟᱠᱚ ᱧᱮᱞᱚᱜ ᱠᱟᱱᱟ ᱡᱟᱦᱟᱸ ᱫᱚ, ᱜᱷᱮᱣᱨᱟ ᱪᱮᱬᱮ ᱦᱤᱸᱥᱤᱫ ᱪᱮᱬᱮ ᱦᱚᱸ ᱵᱟᱠᱚ ᱧᱮᱞᱚᱜ ᱠᱟᱱᱟ ᱱᱩᱠᱩ ᱵᱟᱝ ᱧᱮᱞ ᱨᱮᱱᱟᱜ ᱠᱟᱨᱚᱱ ᱵᱤᱱ ᱞᱟᱹᱭ ᱫᱟᱲᱮᱭᱟᱜ-ᱟ?
ᱩᱱᱠᱩ ᱜᱷᱮᱣᱨᱟ ᱪᱮᱬᱮ ᱦᱮᱸ ᱟᱫᱚ ᱩᱱᱠᱩ ᱫᱚ ᱵᱟᱝ ᱧᱮᱞ ᱨᱮᱱᱟᱜ ᱠᱟᱨᱚᱱ ᱫᱚ ᱦᱩᱭᱩᱜ ᱠᱟᱱᱟ ᱡᱮ ᱱᱚᱣᱟ ᱫᱚ ᱱᱤᱛᱚᱜ ᱫᱚ ᱟᱥᱛᱮ ᱟᱥᱛᱮ ᱟᱹᱨᱩ ᱯᱷᱮᱨᱟᱜ ᱠᱟᱱᱟ ᱛᱚ ᱟᱵᱚᱣᱟ ᱟᱛᱩ ᱴᱚᱞᱟ ᱠᱚᱦᱚᱸ ᱡᱮᱢᱚᱱ ᱯᱟᱠᱟ ᱚᱲᱟᱜ ᱫᱟᱠᱚ, ᱥᱮᱫᱟᱭᱢᱟ ᱠᱷᱚᱲ ᱚᱲᱟᱜ ᱛᱟᱦᱮᱸ ᱞᱮᱱᱟ, ᱟᱫᱚ ᱠᱷᱚᱲ ᱨᱮᱠᱚ ᱵᱟᱥᱟᱜ ᱛᱟᱦᱮᱸ-ᱟ ᱱᱮᱛᱟᱨ ᱫᱚ ᱯᱟᱠᱟ ᱚᱲᱟᱜ ᱛᱚ ᱟᱫᱚ ᱚᱠᱟ ᱨᱮᱠᱚ ᱵᱟᱥᱟᱜ-ᱟ᱾
ᱦᱮᱸ ᱦᱳᱭ ᱜᱚᱢᱠᱮ ᱚᱱᱟᱜᱮ ᱢᱟᱱᱮ ᱟᱫᱚ, ᱚᱠᱟ ᱞᱮᱠᱟ ᱪᱚᱝ ᱟᱨᱠᱤ ᱢᱟᱱᱮ ᱟᱹᱰᱤ ᱜᱟᱱ ᱪᱮᱬᱮ ᱡᱮᱢᱚᱱ ᱵᱟᱥ ᱧᱮᱞᱚᱜ ᱠᱟᱱᱟ ᱡᱮᱢᱚᱱ ᱩᱱᱠᱩ ᱦᱤᱸᱥᱤ ᱪᱮᱬᱮ ᱡᱮᱢᱚᱱ ᱩᱱᱠᱩ ᱠᱚ ᱵᱩᱡᱷᱟᱹᱣ ᱫᱟᱲᱮᱭᱟᱜ-ᱟ ᱱᱤᱭᱟᱹ ᱥᱮᱨᱢᱟ ᱫᱚ ᱱᱚᱣᱟ ᱫᱷᱟᱨᱮ ᱠᱷᱚᱱᱟᱜ ᱦᱚᱭ ᱫᱟᱜᱟᱭ ᱛᱚ ᱱᱚᱣᱟ ᱫᱷᱟᱨᱮ ᱫᱚ ᱢᱟᱱᱮ ᱚᱱᱟ ᱫᱷᱟᱨᱮ ᱫᱚ ᱫᱩᱣᱟᱹᱨ ᱫᱚ ᱵᱟᱠᱚ ᱫᱚᱦᱚ ᱠᱟᱛᱟ ᱠᱚᱣᱟ ᱥᱮ ᱪᱮᱫ ᱞᱮᱠᱟ᱾
ᱦᱮᱸ ᱦᱮᱸ ᱮᱠᱫᱚᱢ ᱩᱱᱠᱩ ᱜᱮ ᱢᱟᱱᱮ ᱞᱟᱦᱟ ᱨᱮᱠᱚ ᱵᱩᱡᱷᱟᱹᱣᱟ, ᱫᱟᱜ ᱠᱚᱨᱮᱱᱟᱜ ᱦᱤᱡᱩᱜ ᱠᱷᱚᱵᱚᱨ ᱠᱚ ᱱᱤᱭᱟᱹ ᱥᱮᱨᱢᱟ ᱫᱚ ᱚᱠᱟ ᱠᱷᱚᱱᱟᱜ ᱮ ᱫᱟᱜ ᱟ᱾ ᱠᱤᱢᱵᱟ ᱟᱵᱚ ᱢᱟ ᱤᱭᱟᱹ ᱪᱮᱫ ᱠᱚ ᱞᱟᱹᱭ ᱟ ᱢᱟᱱᱮ ᱵᱟᱜ ᱰᱩᱞᱩᱝ ᱧᱮᱞ ᱛᱮᱦᱚᱸ ᱵᱚᱱ ᱵᱩᱡᱷᱟᱹᱣ ᱜᱮᱭᱟ᱾ ᱡᱮ ᱱᱤᱛᱚᱜ ᱫᱚ ᱫᱟᱜ ᱮ ᱡᱚᱨᱟ ᱱᱚᱜ-ᱟᱭ ᱱᱚᱝᱠᱟ ᱢᱟᱱᱮ ᱟᱵᱚᱣᱟᱜ ᱟᱭ ᱩᱢᱟᱹᱱ ᱢᱮᱱᱟᱜ-ᱟ᱾
ᱟᱪᱪᱷᱟ ᱟᱪᱪᱷᱟ ᱦᱳᱭ ᱟᱨᱠᱤ ᱟᱹᱞᱤᱧ ᱡᱚᱛᱚᱴᱟ ᱞᱤᱧ ᱵᱩᱡᱷᱟᱹᱣ ᱫᱟ ᱡᱟᱦᱟᱸ ᱫᱚ ᱢᱟᱱᱮ ᱩᱱᱠᱩᱸ ᱦᱚᱭᱛᱚ ᱟᱸᱡᱚᱢ ᱠᱟᱫᱟᱞ ᱟᱞᱤᱧ ᱦᱚᱸᱞᱤᱧ ᱟᱭᱢᱟᱹᱱ ᱠᱟᱫᱟ ᱡᱮ ᱦᱚᱜ ᱱᱚᱝᱠᱟ ᱡᱟᱦᱟᱸ ᱥᱮᱫ ᱠᱷᱚᱱᱟᱜ ᱦᱚᱭ ᱫᱟᱜ ᱚᱱᱟ ᱫᱷᱟᱨᱮᱜ ᱜᱮ ᱩᱱᱠᱩ ᱫᱚ ᱫᱩᱣᱟᱹᱨ ᱫᱚ ᱵᱟᱠᱚ ᱫᱟᱦᱮᱸ ᱟ ᱟᱨ ᱮᱢᱚᱱ ᱪᱮᱨᱦᱟ ᱠᱚ ᱚᱲᱟᱜ ᱠᱚ ᱵᱮᱱᱟᱣ ᱛᱟᱠᱚᱣᱟ ᱡᱟᱦᱟᱸ ᱫᱚ ᱢᱟᱱᱮ ᱢᱤᱫᱴᱮᱱ ᱨᱮ ᱟᱡ ᱮ ᱛᱟᱦᱮᱱᱟ ᱟᱨ ᱢᱤᱫᱴᱮᱱ ᱨᱮ ᱫᱩᱣᱟᱹᱨ ᱛᱟᱦᱮᱱᱟ ᱟᱨᱠᱤ ᱢᱟᱱᱮ ᱪᱤᱞᱤ ᱦᱚᱸ ᱯᱟᱸᱡᱟ ᱛᱮ ᱵᱟᱠᱚ ᱧᱟᱢ ᱫᱟᱲᱮᱭᱟᱜ-ᱟ। ᱚᱸᱰᱮᱡᱮ ᱦᱮᱱᱟᱜ ᱠᱚᱣᱟ ᱡᱚᱛᱚ ᱦᱚᱯᱚᱱ ᱠᱚ ᱥᱮ ᱟᱠᱚ ᱦᱮᱸᱥᱮ ᱵᱟᱝ
ᱦᱮᱸ ᱱᱚᱶᱟ ᱫᱚ ᱪᱮᱬᱮ ᱠᱚᱣᱟᱜ ᱵᱩᱫᱽᱫᱷᱤ ᱟᱹᱰᱤ ᱟᱭᱢᱟ ᱢᱮᱱᱟᱜ ᱛᱟᱠᱚᱣᱟ ᱢᱟᱱᱮ ᱚᱱᱠᱟᱱ ᱡᱟᱭᱜᱟ ᱨᱮ ᱢᱟᱱᱮ ᱠᱚ ᱛᱤᱭᱳᱜ ᱫᱟᱲᱮᱭᱟᱠᱚ ᱢᱟ ᱦᱮᱸ ᱥᱮ ᱟᱠᱚ ᱦᱚᱸᱛᱚ ᱢᱤᱫᱴᱟᱝ ᱚᱲᱟᱜ ᱫᱩᱣᱟᱹᱨ ᱜᱷᱟᱸᱨᱚᱧᱡᱽ ᱞᱮᱠᱟ ᱠᱚ ᱛᱟᱦᱮᱸᱱᱟ᱾ ᱚᱱᱟ ᱠᱷᱟᱹᱛᱤᱨ ᱛᱮ ᱜᱤᱫᱽᱨᱟᱹ ᱯᱤᱫᱽᱨᱟᱹ ᱦᱚᱯᱚᱱ ᱡᱟᱹᱱᱩᱜ ᱟᱠᱚ ᱚᱱᱟ ᱚᱸᱰᱮ ᱠᱷᱚᱱᱟᱜ ᱜᱮ ᱟᱨ ᱦᱚᱸ ᱮᱴᱟᱜ ᱥᱮᱫ ᱠᱚ ᱟᱨᱩ ᱯᱷᱮᱨᱟᱜ-ᱟ ᱠᱷᱟᱡ ᱛᱚ ᱚᱱᱠᱟ ᱜᱮ ᱧᱮᱞ ᱟᱠᱟᱱᱟ ᱟᱹᱰᱤ ᱟᱭᱢᱟ ᱫᱟᱨᱮ ᱨᱮ ᱟᱫᱚ ᱚᱸᱰᱮ ᱜᱮᱠᱚ ᱵᱟᱥᱟᱜ ᱜᱮᱭᱟ
ᱟᱪᱪᱷᱟ ᱟᱪᱪᱷᱟ ᱚᱱᱟ ᱵᱟᱥᱟ ᱩᱛᱟᱹᱨᱚᱜ-ᱟ ᱠᱚ ᱟᱨᱠᱤ
ᱦᱮᱸ ᱜᱚᱝᱠᱮ ᱛᱟᱦᱚᱞᱮ ᱟᱯᱮ ᱫᱤᱥᱚᱢ ᱥᱮᱫ ᱠᱚᱸᱜ ᱪᱮᱬᱮ ᱢᱟᱜ ᱡᱷᱟᱲ ᱠᱚᱨᱮ ᱫᱚᱠᱚ ᱛᱩᱠᱟᱹᱭ ᱜᱮᱭᱟ ᱥᱮ ᱵᱟᱝ?
ᱚᱱᱠᱟ ᱫᱚ ᱦᱟᱸᱜ ᱵᱟᱝ ᱧᱮᱞ ᱦᱩᱭ ᱠᱟᱱᱟ ᱱᱚᱜ-ᱚᱭ ᱡᱮ ᱛᱩᱠᱟᱹᱭ ᱟᱠᱚ ᱢᱮᱱᱛᱮ ᱱᱚᱝᱠᱟ ᱞᱤᱧ ᱧᱮᱞ ᱠᱟᱫᱟ ᱡᱟᱦᱟᱸ ᱫᱚ ᱡᱚᱡᱚ ᱫᱟᱨᱮ ᱠᱚᱨᱮᱜ ᱠᱚ ᱛᱩᱠᱟᱹ ᱠᱟᱫᱟ ᱟᱫᱚ ᱩᱱᱠᱩ ᱫᱚ ᱠᱟᱹᱡ ᱡᱟᱦᱟᱸ ᱫᱚ ᱠᱟᱹᱡ ᱟᱹᱰᱤ ᱠᱟᱹᱡ ᱟᱞᱟᱫᱟ ᱧᱚᱜ ᱜᱮᱭᱟ ᱠᱚ ᱠᱚᱸᱜ ᱫᱚ ᱪᱮᱫᱠᱟ ᱟᱫᱚ ᱧᱩᱛᱩᱢ ᱫᱚ ᱪᱮᱫ ᱠᱟᱛᱷᱟ ᱠᱟᱱ ᱛᱟᱠᱚᱣᱟ ᱚᱱᱟ ᱫᱚᱜ ᱵᱟᱹᱞᱤᱧ ᱵᱟᱲᱟᱭᱟ᱾
ᱟᱪᱪᱷᱟ ᱚᱱᱠᱟᱜᱮ ᱟᱹᱰᱤ ᱡᱟᱭᱜᱟᱨᱮ ᱧᱮᱞ ᱠᱟᱱᱟ ᱡᱮ ᱠᱚᱸᱜ ᱪᱮᱬᱮ ᱢᱤᱫᱴᱟᱝ ᱫᱟᱨᱮ ᱨᱮᱠᱚ ᱵᱟᱥᱟ ᱞᱮᱠᱷᱟᱱ ᱟᱫᱚ ᱚᱸᱰᱮ ᱜᱮ ᱥᱟᱨᱟ ᱵᱚᱪᱷᱚᱨ ᱠᱚ ᱵᱟᱥᱟᱜ-ᱟ᱾ ᱟᱨ ᱛᱟᱦᱮᱸ ᱞᱮᱠᱷᱟᱱ ᱠᱚ ᱫᱚᱢᱮ ᱠᱚ ᱱᱚᱜᱨᱟᱭ ᱜᱮᱭᱟ ᱥᱤᱲᱤᱡ ᱜᱮᱠᱚ ᱥᱚᱣᱟ ᱛᱚ
ᱦᱳᱭ ᱦᱳᱭ ᱦᱳᱭ ᱛᱟᱯᱚᱨᱮ ᱚᱸᱰᱮ ᱟ ᱯᱳᱲ ᱜᱮ ᱧᱮᱞᱚᱜᱼᱟ ᱟᱨᱠᱤ, ᱟᱸ ᱚᱱᱟ ᱡᱟᱭᱜᱟ ᱴᱟᱜ ᱫᱚ ᱚᱸᱰᱮ᱾
ᱦᱮᱸ ᱟᱭᱩᱵ ᱵᱮᱲᱟ ᱠᱷᱟᱡ ᱫᱚᱢᱮ ᱠᱚ ᱨᱟᱜᱟ।
ᱦᱩᱸ- ᱦᱩᱸ- ᱦᱩᱸ
ᱛᱟᱦᱚᱞᱮ ᱜᱚᱝᱠᱮ ᱟᱯᱮ ᱫᱤᱥᱚᱢ ᱥᱮᱫ ᱩᱱᱠᱩ ᱢᱟᱨᱟᱜ ᱪᱮᱬᱮ ᱠᱚᱫᱚ ᱢᱮᱱᱟᱜ ᱠᱚᱣᱟ ᱥᱮ ᱵᱟᱝ?
ᱟ ᱦᱮᱸ ᱢᱮᱱᱟᱜ ᱠᱚᱣᱟ ᱚᱱᱠᱟ ᱚᱲᱟᱜ ᱫᱷᱟᱨᱮ ᱠᱚᱨᱮ ᱠᱚ ᱦᱤᱡᱩᱜ ᱜᱮᱭᱟ ᱟᱨᱠᱤ᱾ ᱛᱟᱨᱯᱚᱨᱮ ᱟᱨ ᱱᱚᱜᱼᱚᱭ ᱱᱮᱛᱟᱨ ᱡᱮ ᱦᱚᱸᱜᱼᱚᱝᱠᱟ ᱵᱤᱨ ᱠᱚᱼᱠᱚ ᱢᱟᱜ ᱫᱟᱥᱮ ᱟᱫᱚ᱾ ᱩᱱᱟᱹᱜ ᱴᱟᱜ ᱫᱚ ᱦᱟᱸᱜ ᱵᱟᱠᱚ ᱤᱭᱟᱹ ᱵᱩᱡᱷᱟᱹᱜ ᱠᱟᱱᱟ ᱠᱤᱱᱛᱩ ᱠᱚᱢ ᱫᱷᱟᱨᱟ ᱦᱮᱱᱟᱜ ᱠᱚᱣᱟ ᱟᱨᱠᱤ ᱞᱟᱦᱟ᱾ ᱦᱚᱭᱛᱳ ᱦᱚᱨᱤᱱ ᱠᱚᱦᱚᱸ ᱠᱚ ᱛᱟᱦᱮᱸ ᱠᱟᱱ ᱜᱮᱭᱟ᱾ ᱱᱮᱛᱟᱨ ᱫᱚ ᱩᱱᱠᱩ ᱫᱚ ᱵᱟᱠᱚ ᱵᱩᱡᱷᱟᱹᱜ ᱠᱟᱱᱟ᱾ ᱯᱚᱨᱮ ᱚᱱᱠᱟ ᱵᱤᱨ ᱠᱚᱠᱚ ᱟᱛᱟᱨᱟᱜ ᱠᱟᱱᱟ ᱥᱮ, ᱵᱤᱨ ᱠᱚ ᱟᱛᱟᱨ ᱠᱟᱛᱮᱜ ᱢᱟᱱᱮ ᱪᱮᱫ ᱞᱮᱠᱟ ᱚᱱᱟ ᱫᱟᱨᱮ ᱠᱚ ᱨᱚᱸᱜᱚᱜ ᱠᱟᱱᱟ ᱥᱮ ᱡᱟᱦᱟᱸ ᱛᱤᱱᱟᱹᱜ ᱡᱤᱵᱽᱡᱤᱭᱟᱹᱞᱤ ᱚᱛᱨᱮᱱ ᱡᱤᱱᱤᱥ ᱠᱚ ᱡᱷᱚᱛᱚ ᱠᱚ ᱫᱟᱹᱲᱮᱜᱼᱟ᱾ ᱥᱮ ᱚᱱᱟ ᱠᱚᱨᱮ ᱵᱟᱠᱚ ᱛᱟᱦᱮᱱ ᱠᱟᱱᱟ ᱟᱨᱠᱤ᱾
ᱮᱠᱫᱚᱢ ᱱᱚᱜᱼᱚᱭ ᱡᱮ ᱵᱟᱠᱷᱟᱱ ᱥᱮᱫᱟᱭ ᱢᱟ ᱧᱮᱞ ᱟᱠᱟᱱᱟ ᱢᱚᱭᱩᱨ ᱠᱚ᱾ ᱛᱟᱯᱚᱨᱮ ᱦᱟᱱᱤ ᱠᱟᱸᱦᱩ ᱱᱩᱠᱩ ᱢᱟᱱᱮ ᱵᱤᱨ ᱵᱩᱨᱩ ᱨᱮ ᱩᱱᱠᱩ ᱡᱤᱭᱟᱹᱞᱤ ᱠᱚᱠᱚ ᱡᱚᱢ ᱠᱚ ᱛᱟᱦᱮᱸᱫᱼᱟ ᱡᱮᱢᱚᱱ ᱵᱤᱧ ᱠᱚ, ᱱᱩᱠᱩ ᱢᱟ ᱱᱮᱛᱟᱨ ᱢᱟ ᱢᱟᱨᱟᱜ ᱠᱚᱦᱚᱸ ᱵᱟᱹᱱᱩᱜ ᱠᱚᱣᱟ᱾ ᱟᱨ ᱟᱹᱛᱩ ᱴᱚᱞᱟ ᱠᱚᱨᱮ ᱵᱤᱧ ᱦᱚᱸᱠᱚ ᱦᱤᱡᱩᱜ ᱠᱟᱱ᱾
ᱦᱳᱭ ᱦᱳᱭ ᱦᱳᱭ ᱜᱚᱝᱠᱮ ᱱᱮᱛᱟᱨ ᱫᱚ ᱟᱹᱰᱤ ᱜᱟᱱ ᱜᱮ ᱟ ᱟᱯᱰᱮᱴ ᱠᱟᱱᱟ ᱥᱮ ᱱᱤᱛᱚᱜ ᱫᱚ, ᱵᱟᱠᱚ ᱧᱮᱞ ᱵᱟᱲᱟᱜ ᱠᱟᱱᱟ ᱟᱨᱠᱤ᱾
ᱦᱮᱸ ᱛᱟᱦᱚᱞᱮ ᱜᱚᱝᱠᱮ ᱟᱯᱮ ᱥᱮᱫ ᱫᱚ ᱜᱤᱫᱤ ᱠᱚᱫᱚ ᱢᱮᱱᱟᱜ ᱠᱚᱣᱟ ᱥᱮ ᱵᱟᱝ?
ᱜᱚᱝᱠᱮ ᱟᱞᱮ ᱥᱮᱫ ᱫᱚ ᱞᱟᱦᱟ ᱛᱮᱫᱚ ᱦᱚᱭ ᱛᱟᱦᱮᱸ ᱠᱟᱱᱟ ᱱᱤᱛᱚᱜ ᱫᱚ ᱠᱤᱱᱛᱩ ᱱᱮᱛᱟᱨ ᱫᱚ ᱠᱤᱱᱛᱩ ᱵᱟᱠᱚ ᱧᱮᱞᱚᱜ ᱠᱟᱱᱟ᱾ ᱟᱫᱚ ᱞᱟᱦᱟ ᱛᱮᱱᱟᱜ ᱩᱱᱟᱹᱜ ᱞᱟᱦᱟ᱾ ᱱᱟᱜ ᱦᱚᱸ ᱵᱟᱞᱤᱧ ᱵᱟᱲᱟᱭ ᱜᱮᱭᱟ ᱛᱚ ᱦᱚᱳᱭᱛᱳ ᱡᱟᱭᱦᱳᱠ ᱠᱚ ᱛᱟᱦᱮᱸ ᱠᱟᱱ ᱜᱮᱭᱟ ᱢᱚᱱᱮ ᱦᱚᱭ ᱱᱮᱛᱟᱨ ᱫᱚ ᱦᱳᱭᱛᱚ ᱵᱟᱹᱱᱩᱜ ᱠᱚᱣᱟ ᱟᱨᱠᱤ ᱵᱟᱠᱚ ᱧᱮᱞ ᱵᱟᱲᱟ ᱠᱟᱱᱟ ᱛᱚ ᱱᱮᱛᱟᱨ ᱫᱚ ᱠᱩᱲᱤᱫ ᱵᱚᱨᱚᱝ ᱦᱮᱱᱟᱜ ᱠᱚᱣᱟ᱾ ᱯᱟᱡᱷᱟᱲ ᱡᱟᱦᱟᱸᱭ ᱫᱚ ᱥᱮ ᱪᱤᱞᱤ ᱠᱚ ᱢᱮᱛᱟ ᱠᱚᱣᱟ ᱟᱨᱠᱤ
ᱦᱮᱸ ᱜᱚᱝᱠᱮ ᱯᱟᱡᱷᱟᱲ ᱫᱚ ᱠᱷᱟᱡ ᱱᱩᱠᱩ ᱯᱟᱡᱷᱟᱲ ᱪᱮᱸ-ᱬᱮᱸ ᱫᱚᱠᱚ ᱦᱩᱭᱩᱜ ᱠᱟᱱᱟ ᱡᱟᱦᱟᱸ ᱠᱚᱨᱮ ᱧᱮᱞᱮ ᱠᱚ ᱪᱷᱟᱛᱟ ᱞᱮᱠᱷᱟᱱ᱾ ᱩᱱᱠᱩ ᱠᱚ ᱵᱷᱤᱲᱠᱟᱹᱣ ᱠᱚᱣᱟ, ᱢᱟᱱᱮ ᱫᱟᱞ ᱦᱚᱴᱚ ᱠᱟᱠᱚᱣᱟ ᱠᱚ, ᱟᱨ ᱨᱟᱥᱟ ᱠᱚ ᱪᱮᱯᱮᱡᱟ ᱟᱨ ᱢᱟᱱᱮ ᱚᱱᱟ ᱵᱷᱤᱲᱠᱟᱹᱣ ᱞᱮᱠᱚ ᱠᱷᱟᱱ ᱦᱚᱲ ᱦᱚᱸᱠᱚ ᱛᱩᱲ ᱦᱚᱪᱚᱜ ᱜᱮᱭᱟ᱾
ᱢᱟ ᱦᱚᱲ ᱴᱷᱮᱱ ᱦᱚᱸᱠᱚ ᱟᱫᱟ ᱢᱟᱱᱮ᱾ ᱱᱩᱠᱩ ᱡᱟᱦᱟᱸ ᱛᱮᱭᱨᱚᱢ ᱠᱚ ᱟᱨᱠᱤ ᱩᱱᱠᱩ ᱪᱮᱛᱟᱱ ᱨᱮᱠᱚ ᱤᱭᱟᱹ ᱦᱚᱪᱚ ᱠᱚᱣᱟ᱾ ᱟᱨᱠᱤ ᱦᱮᱸᱥᱮ
ᱦᱮᱸ ᱚᱝᱠᱟ ᱜᱮ ᱦᱟᱸᱜ ᱠᱷᱟᱡ᱾ ᱟᱞᱮ ᱟᱹᱛᱩ ᱫᱤᱥᱚᱢ ᱱᱟᱜ ᱧᱮᱞ ᱦᱩᱭ ᱠᱟᱱᱟ ᱡᱮ ᱢᱤᱴᱟᱝ ᱵᱟᱲᱮ ᱫᱟᱨᱮ ᱨᱮᱠᱚ ᱛᱟᱦᱮᱸ ᱞᱮᱱᱟ ᱦᱮᱸᱥᱮ ᱧᱮᱞᱮ ᱟᱫᱚ ᱢᱟᱱᱮ ᱩᱱᱤ ᱯᱟᱡᱷᱟᱲ ᱫᱚ ᱦᱤᱡᱩᱜ ᱛᱮᱡ ᱟᱨᱮ ᱫᱟᱞ ᱦᱚᱴᱚ ᱠᱟᱠᱚᱣᱟ ᱟᱨᱮ ᱪᱟᱞᱟᱜ-ᱟ ᱟᱫᱚ ᱠᱟᱹᱴᱤᱡ ᱠᱟᱹᱴ ᱜᱤᱫᱽᱨᱟᱹ ᱠᱚ ᱦᱟᱸᱜ ᱠᱷᱟᱡ ᱤᱥᱠᱩᱞ ᱠᱚᱠᱚ ᱪᱟᱞᱟᱜ ᱜᱮᱭᱟ᱾ ᱟᱫᱚ ᱩᱱᱠᱩ ᱠᱚᱠᱚ ᱛᱳᱲᱩ ᱵᱟᱲᱟ ᱦᱚᱪᱚ ᱠᱟᱱᱟ᱾
ᱚ ᱟᱪᱪᱷᱟ ᱟᱪᱪᱷᱟ ᱱᱩᱠᱩ ᱪᱮᱫᱟᱜ ᱱᱚᱝᱠᱟᱱ ᱡᱟᱛᱤᱭᱚ ᱪᱮᱬᱮ ᱠᱟᱱᱟ ᱠᱚ᱾ ᱠᱤᱱᱛᱩ ᱟ ᱡᱮ ᱱᱚᱝᱠᱟ ᱠᱚ ᱛᱳ ᱢᱟᱱᱮ ᱟᱠᱚ ᱠᱚ ᱡᱚᱢᱟ ᱥᱮ ᱟᱠᱚ ᱠᱚ ᱟᱠᱚ ᱟᱠᱚ ᱪᱮᱛᱟᱱ ᱨᱮ ᱡᱚᱠᱷᱚᱱ ᱠᱚ ᱟᱠᱨᱚᱢᱚᱱᱟ ᱟᱫᱚ ᱦᱚᱲ ᱴᱷᱮᱱ ᱪᱮᱫᱟᱜ ᱠᱚ ᱞᱟᱫᱮ ᱦᱚᱴᱚ ᱠᱟᱜ-ᱟ᱾
ᱠᱤ ᱡᱟᱹᱱᱤ ᱚᱱᱟ ᱫᱚ ᱠᱟᱡ ᱵᱟᱝᱞᱤᱧ ᱞᱟᱹᱭ ᱫᱟᱲᱮᱜ ᱠᱟᱱᱟ᱾
ᱟᱪᱪᱷᱟ ᱦᱳᱭ ᱢᱟᱱᱮ ᱦᱮᱸ ᱟᱞᱮᱥᱮᱫ ᱦᱚᱸ ᱚᱝᱠᱟ ᱧᱮᱞ ᱫᱚ ᱦᱩᱭ ᱟᱠᱟᱱ ᱜᱮᱭᱟ᱾ ᱚᱝᱠᱟ ᱜᱮ ᱢᱟᱱᱮ ᱧᱮᱞᱮ ᱪᱷᱟᱛᱟ ᱴᱮᱱᱮ ᱪᱟᱞᱟᱣ ᱱᱟᱭ ᱛᱚ ᱚᱸᱰᱮ ᱦᱩᱸ ᱚᱱᱟ ᱤᱭᱟᱹ ᱠᱟᱛᱮ ᱟᱨᱠᱤ ᱪᱮᱯᱮᱡ ᱠᱟᱛᱮᱜ ᱟᱫᱚ ᱢᱟᱱᱮ ᱡᱚᱠᱷᱚᱱ ᱜᱮ ᱩᱱᱠᱩ ᱠᱚ᱾ ᱢᱟᱱᱮ ᱟᱡ ᱠᱚ ᱠᱷᱩᱫᱟᱹᱣ ᱮᱭᱟ᱾ ᱛᱚ ᱚᱞᱠᱟ ᱦᱚᱲ ᱥᱮᱫ ᱜᱮ ᱦᱤᱡᱩ ᱟᱭ ᱟᱨᱠᱤ, ᱾ ᱦᱚᱲ ᱴᱷᱮᱱ ᱯᱩᱨᱟᱹ ᱤᱭᱟᱹ ᱦᱚᱴᱚ ᱟᱠᱚᱣᱟᱭ
ᱦᱮᱸ ᱢᱟᱱᱮ ᱠᱚᱴᱟ ᱦᱚᱴᱚ ᱟᱠᱚᱣᱟᱭ᱾
ᱦᱳ ᱦᱳᱭ ᱠᱚᱴᱟ ᱦᱚᱴᱚ ᱟᱠᱚᱣᱟᱭ ᱟᱨᱠᱤ?
ᱦᱮᱸ ᱚᱝᱠᱟ ᱜᱮ ᱦᱟᱸᱜ ᱠᱷᱟᱡ ᱱᱩᱠᱩ ᱪᱮᱫ ᱞᱤᱧ ᱞᱟᱹᱭᱟ ᱚᱠᱟ ᱞᱮᱠᱟᱱ ᱪᱮᱬᱮ ᱠᱟᱱ ᱪᱚᱠᱚ᱾ ᱛᱟᱦᱚᱞᱮ ᱜᱚᱝᱠᱮ ᱟᱵᱟᱨ, ᱟᱯᱮ ᱫᱤᱥᱚᱢ ᱥᱮᱫ ᱫᱚ ᱦᱟᱣ ᱠᱚᱠᱚ ᱧᱟᱢᱚᱜ ᱜᱮᱭᱟ ᱥᱮ ᱵᱟᱝ?
ᱮᱸ ᱦᱮᱸ ᱦᱟᱣ, ᱠᱚ ᱧᱟᱢᱚᱜ ᱜᱮᱭᱟ ᱠᱚᱢ ᱵᱤᱥᱤ ᱟᱨᱠᱤ ᱠᱟᱹᱡ ᱥᱟᱺᱜᱤᱧ ᱧᱚᱜ ᱪᱟᱞᱟᱜ ᱦᱩᱭᱩᱜ-ᱟ ᱟᱨᱠᱤ ᱥᱩᱨ ᱥᱩᱯᱩᱨ ᱠᱚᱨᱮ ᱫᱚ ᱵᱟᱝᱠᱚ ᱛᱟᱦᱮᱱ ᱜᱮᱭᱟ᱾
ᱟᱪᱪᱷᱟ ᱦᱟᱣ ᱫᱚ ᱦᱟᱸᱜ ᱠᱷᱟᱡ ᱪᱮᱫ ᱠᱟ ᱠᱚ ᱚᱲᱟᱜ ᱫᱩᱣᱟᱹᱨ ᱜᱮᱭᱟ ᱢᱟᱱᱮ? ᱢᱟᱱᱮ ᱠᱷᱚᱲ ᱵᱩᱥᱩᱵ ᱛᱮᱥᱮ ᱪᱮᱫ ᱛᱮᱠᱚ ᱚᱲᱟᱜ ᱫᱩᱣᱟᱹᱨ ᱜᱮᱭᱟ?
ᱢᱟᱱᱮ ᱦᱟᱣ ᱫᱚ ᱦᱟᱸᱜ ᱚᱝᱠᱟ ᱫᱚ ᱥᱟᱠᱟᱢ ᱛᱮᱠᱚ ᱚᱲᱟᱜᱟ ᱢᱟᱱᱮ? ᱚᱸᱰᱮ ᱱᱟᱜ ᱥᱟᱠᱟᱢ ᱛᱮᱜᱮ ᱜᱚᱦᱚᱲ ᱢᱤᱫ ᱴᱷᱮᱱ ᱠᱟᱛᱮ ᱟᱨᱠᱤ᱾ ᱩᱸ ᱟᱨ ᱚᱱᱟ ᱵᱷᱤᱛᱤᱨ ᱨᱮ ᱠᱚ ᱛᱟᱦᱮᱱᱟ ᱵᱤᱞᱤᱭᱟᱠ,
ᱛᱚ ᱦᱟᱣ ᱫᱚᱠᱚ ᱡᱚᱢ ᱠᱚᱣᱟ ᱥᱮ ᱵᱟᱝ? ᱟᱞᱤᱧ ᱢᱟ ᱟᱰᱤ ᱡᱟᱭᱜᱟ ᱨᱮᱜᱮ ᱞᱤᱧ ᱧᱮᱞ ᱠᱟᱜ ᱠᱚᱣᱟ ᱵᱟᱝᱠᱚ ᱡᱚᱢ ᱠᱚᱜᱮᱭᱟ ᱠᱷᱟᱡ ᱟᱨ ᱚᱨᱫᱷᱮᱠ ᱫᱤᱥᱚᱢ ᱴᱚᱴᱷᱟ ᱥᱮᱫ ᱫᱚᱞᱤᱧ ᱧᱮᱞ ᱠᱟᱫ ᱠᱚᱣᱟ ᱡᱮ ᱢᱟᱱᱮ ᱠᱤᱨᱤᱧ ᱠᱟᱛᱮᱫ ᱠᱚ ᱡᱚᱢ ᱠᱚᱣᱟ᱾
ᱟᱫᱚ ᱡᱟᱦᱟᱸ ᱫᱚ ᱵᱤᱨ ᱫᱤᱥᱚᱢ, ᱨᱮᱠᱚ ᱵᱚᱥᱚ ᱵᱟᱥ ᱜᱮᱭᱟ ᱩᱝᱠᱩ ᱫᱚᱠᱚ ᱡᱚᱢ ᱠᱚᱜᱮᱭᱟ ᱟᱨ ᱵᱤᱞᱟᱹᱛ ᱫᱤᱥᱚᱢ ᱦᱚᱸᱠᱚ ᱡᱚᱢ ᱠᱚᱜᱮᱭᱟ ᱠᱤᱱᱛᱩ ᱡᱷᱚᱛᱚ ᱦᱚᱲ ᱫᱚ ᱵᱟᱝ᱾
ᱦᱳᱭ ᱚᱱᱝᱠᱟ ᱜᱮ ᱟᱹᱰᱤ ᱟᱭᱢᱟ ᱴᱚᱴᱷᱟ ᱨᱮᱫᱚ ᱵᱟᱝ ᱠᱚ ᱡᱚᱢ ᱠᱚᱜᱮᱭᱟ ᱧᱮᱞ ᱵᱟᱲᱟ ᱦᱳᱭ ᱠᱟᱱᱟ᱾
ᱢᱟᱱᱮ ᱩᱝᱠᱩ ᱫᱚ ᱦᱟᱣ ᱡᱤᱱᱤᱥ ᱜᱮ ᱪᱤᱞᱤ ᱠᱟᱱᱟ ᱠᱚ ᱦᱚᱭᱛᱚ ᱚᱱᱟ ᱡᱤᱱᱤᱥ ᱴᱟᱜ ᱵᱟ ᱠᱚ ᱵᱟᱰᱟᱭᱟ ᱢᱮᱱᱠᱷᱟᱱ ᱦᱟᱣ ᱫᱚᱠᱚ ᱡᱚᱢ ᱠᱚᱜᱮᱭᱟ ᱢᱮᱫᱴᱟᱱ,
ᱡᱟᱦᱟᱱ ᱡᱤᱞ ᱦᱟᱹᱠᱩ ᱡᱚᱢᱛᱮ ᱢᱚᱪᱟ ᱠᱚ ᱥᱟᱵ ᱠᱟᱱ ᱛᱟᱵᱤᱱᱟ ᱟᱨ ᱡᱩᱫᱤ ᱦᱟᱣ ᱨᱤᱫ ᱠᱟᱛᱮ ᱵᱤᱱ ᱡᱚᱢ ᱠᱚᱜᱣᱟ ᱛᱟᱞᱟᱦᱮ ᱟᱹᱰᱤ ᱪᱚᱨᱚᱠ ᱵᱩᱡᱷᱟᱹᱜ-ᱟ ᱦᱮᱸᱥᱮ?
ᱮᱠᱫᱚᱢ ᱮᱠᱫᱚᱢ ᱟᱹᱰᱤ ᱪᱮᱦᱨᱟ ᱵᱩᱡᱷᱟᱹᱜ-ᱟ ᱢᱟᱱᱮ ᱢᱚᱪᱟ ᱠᱚ ᱥᱟᱵ ᱡᱟᱦᱟᱸ ᱥᱟᱯᱷᱟ ᱜᱚᱜ ᱠᱟᱭᱟᱭ ᱟᱨᱠᱤ᱾ ᱡᱟᱦᱟᱸ ᱥᱟᱵ ᱠᱚᱜ ᱫᱚ ᱟᱫᱚ ᱚᱝᱠᱟ ᱡᱚ ᱡᱷᱚᱛᱚ ᱴᱚᱴᱷᱟ ᱨᱮᱫᱚ ᱢᱟᱱᱮ ᱡᱷᱚᱛᱚ ᱡᱟᱭᱜᱟ ᱨᱮᱫᱚ ᱵᱟᱠᱚ ᱡᱚᱢ ᱠᱩᱜᱮᱭᱟ ᱩᱱᱠᱩ ᱫᱚ ᱟᱨᱠᱤ ᱵᱟᱠᱚ ᱵᱟᱲᱟᱭ ᱜᱮᱭᱟ ᱥᱮ ᱪᱮᱫ ᱞᱮᱠᱟ? ᱚᱱᱟ ᱤᱫᱤ ᱠᱟᱛᱮᱫ ᱡᱮ ᱦᱟᱣ ᱫᱚ ᱪᱤᱠᱟᱱ ᱡᱤᱱᱤᱥ ᱠᱟᱱᱟ ᱠᱚ ᱢᱮᱱᱛᱮ᱾
ᱦᱮᱸ,
ᱦᱳᱭ, ᱟᱸ
ᱛᱟᱦᱚᱞᱮ ᱜᱚᱝᱠᱮ ᱢᱟ ᱟᱫᱚ ᱚᱝᱠᱟ ᱜᱮ,
ᱚ ᱟᱪᱪᱷᱟ, ᱦᱳᱭ ᱦᱳᱭ ᱛᱟᱦᱚᱞᱮ ᱜᱚᱢᱦᱟ ᱨᱮᱫᱚ ᱛᱟᱦᱚᱞᱮ ᱜᱚᱝᱠᱮ ᱪᱮᱫ ᱠᱚᱵᱚᱱ ᱡᱚᱢ ᱜᱮᱭᱟ ᱟᱨᱠᱤ᱾ ᱜᱚᱢᱦᱟ ᱨᱮᱫᱚ ᱪᱮᱠᱟ ᱵᱚᱱ ᱯᱚᱨᱚᱵᱽ ᱵᱚᱱ ᱢᱟᱱᱟᱣ ᱜᱮᱭᱟ᱾
ᱚᱱᱟᱫᱚ ᱦᱟᱸᱜ ᱠᱷᱟᱡ ᱟᱵᱚ ᱫᱚ ᱛᱟᱞᱮ ᱡᱟᱦᱟᱸ ᱡᱚᱜ-ᱟ ᱚᱱᱟ ᱛᱟᱞᱮ, ᱛᱟᱞᱮ ᱧᱩᱨᱩᱜ-ᱟ ᱚᱱᱟ ᱵᱚᱱ ᱤᱭᱟᱹᱭᱟ ᱩᱨ ᱠᱟᱛᱮᱜ ᱵᱚᱱ ᱜᱟᱥ-ᱟ ᱥᱟᱶᱛᱮ ᱚᱱᱟ ᱫᱟᱜ ᱤᱭᱟᱹ ᱢᱟᱹᱰᱤ ᱵᱚᱱ ᱛᱮᱭᱟᱨᱟ ᱢᱟᱹᱰᱤ ᱛᱮᱭᱟᱨ ᱠᱟᱛᱮ ᱚᱱᱟ ᱛᱮᱫᱚ ᱰᱩᱸᱵᱩᱜ,
ᱛᱤᱱᱟᱹᱜ ᱫᱤᱱ ᱛᱮ ᱛᱤᱱᱟᱹᱜ ᱫᱤᱱ ᱢᱟᱱᱮ ᱥᱮ? ᱥᱚᱸᱜᱮ ᱥᱚᱸᱜᱮ ᱛᱮᱜᱮ ᱥᱮ ᱪᱮᱫᱞᱮᱠᱟ ᱤᱥᱤᱱ ᱦᱚᱪᱚ ᱠᱟᱛᱮ ᱥᱮ ᱪᱮᱫᱠᱟ ᱥᱚᱢᱳᱚᱭ ᱦᱟᱛᱟᱣ ᱜᱮᱭᱟ ᱥᱮ?
ᱦᱮᱸ ᱚᱱᱟ ᱫᱚ ᱦᱟᱸᱜᱠᱷᱟᱡ ᱥᱚᱢᱚᱭ ᱦᱟᱛᱟᱣ ᱜᱮᱭᱟ ᱢᱤᱫᱵᱟᱨ ᱫᱤᱱ ᱛᱤᱱᱟᱹᱜ ᱫᱤᱱ ᱵᱤᱱ ᱫᱚᱦᱚᱭᱟ ᱦᱟᱸᱜ ᱠᱷᱟᱡ᱾ ᱩᱱᱟᱹᱜ ᱜᱮ ᱢᱟᱱᱮ ᱯᱟᱠᱟᱜ-ᱟ ᱢᱟᱱᱮ ᱥᱤᱵᱤᱞ ᱡᱟᱠᱚᱜ-ᱟ᱾ ᱟᱫᱚ ᱚᱱᱟ ᱫᱚᱵᱚᱱ ᱰᱳᱸᱵᱩᱠᱟ ᱟᱨᱵᱚᱱ ᱰᱚᱜᱚᱨ ᱯᱤᱴᱷᱟᱹᱭᱟ᱾
ᱟᱪᱪᱷᱟ ᱰᱚᱜᱚᱨ ᱯᱤᱴᱷᱟᱹ ᱵᱟᱝ? ᱟᱪᱪᱷᱟ ᱩᱱᱫᱚ ᱛᱟᱦᱚᱞᱮ ᱜᱚᱝᱠᱮ ᱛᱟᱦᱚᱞᱮ ᱡᱤᱞ ᱯᱤᱴᱷᱟᱹ ᱠᱚᱫᱚ ᱦᱩᱭᱩᱜ ᱜᱮᱭᱟ ᱥᱮ ᱵᱟᱝ?
ᱵᱟᱝ ᱜᱚᱢᱦᱟ ᱨᱮᱫᱚ ᱡᱤᱞ ᱫᱚ ᱵᱟᱝᱠᱚ ᱯᱤᱴᱷᱟᱹᱭ ᱜᱮᱭᱟ ᱟᱵᱚᱣᱟᱜ ᱡᱤᱞ ᱯᱤᱴᱷᱟᱹ ᱫᱚ ᱦᱩᱭᱩᱜ ᱠᱟᱱᱟ ᱡᱮ, ᱤᱭᱟᱹ ᱥᱟᱠᱨᱟᱛ ᱨᱮ ᱟᱨ ᱟᱢᱵᱟᱵᱩᱛᱤ᱾ ᱛᱟᱯᱚᱨᱮ ᱪᱷᱳᱴᱳ ᱢᱚᱠᱚᱨ ᱡᱟᱦᱟᱸ ᱠᱚ ᱞᱟᱹᱭ ᱫᱟ ᱦᱩᱰᱤᱧ ᱥᱟᱠᱨᱟᱛ᱾
ᱦᱩᱸ ᱦᱩᱸ, ᱦᱩᱰᱤᱧ ᱥᱟᱠᱨᱟᱛ ᱫᱚ ᱛᱟᱦᱚᱞᱮ ᱚᱠᱟᱴᱟᱜ ᱠᱟᱱᱟ ᱜᱚᱝᱠᱮ᱾
ᱦᱮᱸ,
ᱦᱩᱰᱤᱧ ᱥᱟᱠᱨᱟᱛ ᱫᱚ ᱚᱠᱟᱴᱟᱜ ᱵᱚᱱ ᱢᱮᱛᱟᱜ-ᱟ?
ᱡᱟᱦᱟᱸ ᱨᱩᱸᱰᱟᱹ ᱵᱚᱱ ᱢᱮᱛᱟᱜ ᱠᱟᱱ, ᱟᱞᱮ ᱫᱤᱥᱚᱢ ᱥᱮᱫ ᱨᱩᱸᱰᱟᱹ ᱠᱚ ᱞᱟᱹᱭᱟ ᱟᱯᱮ ᱫᱤᱥᱚᱢ ᱫᱚ ᱚᱠᱟ ᱞᱮᱠᱟ ᱪᱮᱫ?
ᱚ ᱦᱮᱸ ᱟᱫᱚ ᱚᱱᱟ ᱫᱚ ᱞᱤᱧ ᱵᱟᱲᱟᱭᱟ ᱡᱮ ᱨᱩᱸᱰᱟᱹ ᱢᱮᱱ ᱠᱷᱟᱱ ᱡᱮ ᱱᱚᱣᱟ ᱫᱚ ᱪᱷᱳᱴᱳ ᱢᱚᱠᱚᱨ ᱥᱮ ᱦᱩᱰᱤᱧ ᱥᱟᱠᱨᱟᱛ ᱠᱟᱱᱟ ᱚᱱᱟ ᱫᱚ ᱦᱟᱸᱜ ᱵᱟᱹᱞᱤᱧ ᱵᱟᱲᱟᱭ ᱛᱟᱦᱮᱸᱫ᱾
ᱟᱪᱪᱷᱟ ᱦᱳᱭ ᱵᱟᱠᱷᱟᱡ ᱡᱮ ᱢᱚᱱ ᱠᱚ ᱞᱟᱹᱭ ᱜᱮᱭᱟ ᱟᱞᱮ ᱥᱮᱫ ᱫᱚ ᱪᱷᱳᱴᱳ ᱢᱚᱠᱚᱨ ᱵᱚᱲᱚ ᱢᱚᱠᱚᱨ
ᱟᱪᱪᱷᱟ ᱟᱪᱪᱷᱟ ᱚ ᱪᱷᱳᱴᱳ ᱢᱚᱠᱚᱨ ᱵᱚᱲᱚ ᱢᱚᱠᱚᱨ ᱛᱟᱦᱞᱮ ᱡᱟᱦᱟ ᱢᱟᱱᱮ ᱤᱭᱟᱹ ᱜᱮ ᱛᱚ ᱨᱩᱸᱰᱟᱹ ᱜᱮ ᱛᱚ ᱞᱟᱦᱟᱜ-ᱟ ᱦᱮᱸ ᱥᱮ
ᱦᱮᱸ ᱨᱩᱸᱰᱟᱹ ᱜᱮ ᱦᱟᱜ ᱠᱷᱟᱡ ᱞᱟᱦᱟᱜ-ᱟ᱾
ᱚ ᱩᱱ ᱩᱱ ᱫᱚ ᱪᱮᱫ ᱟᱪᱪᱷᱟ ᱚᱱᱟ ᱠᱚ ᱞᱟᱹᱭ ᱟᱠᱟᱫ ᱫᱚ ᱨᱩᱰᱟᱹ ᱟᱪᱪᱷᱟ ᱨᱩᱸᱰᱟᱹ ᱠᱚ ᱡᱚᱢ ᱠᱚ ᱜᱮᱭᱟ᱾
ᱦᱮᱸ ᱨᱩᱰᱟᱹ ᱠᱚ ᱛᱟᱦᱮᱸ ᱠᱷᱟᱡ ᱩᱱ ᱦᱤᱞᱳᱜ ᱫᱚ ᱨᱩᱰᱟᱹ ᱠᱚ ᱫᱚ ᱠᱚ ᱥᱟᱵ ᱵᱟᱲᱟ ᱠᱚ ᱜᱮᱭᱟ ᱡᱚᱢ ᱦᱚ ᱠᱚ ᱡᱚᱢ ᱵᱟᱲᱟ ᱠᱚ ᱜᱮᱭᱟ ᱧᱮᱞ ᱵᱟᱲᱟ ᱦᱩᱭ ᱠᱟᱱᱟ ᱟᱭᱢᱟ ᱴᱚᱴᱷᱟ ᱠᱚ ᱨᱮ᱾
ᱚᱻ ᱢᱟᱱᱮ ᱥᱮᱸᱫᱽ ᱨᱟ ᱠᱚ ᱥᱮᱱᱚᱜ ᱜᱮᱭᱟ ᱦᱮ ᱥᱮ ᱤᱱᱟᱹ ᱦᱤᱞᱳᱜ ᱨᱩᱰᱟᱹ ᱥᱮᱸᱫᱽ ᱨᱟ
ᱦᱮᱸ ᱯᱟᱹᱥᱤ ᱠᱚ ᱠᱚ ᱮᱰᱟᱣ ᱜᱮ ᱭᱟ ᱾
ᱱᱚᱜ-ᱚ ᱱᱚᱝ ᱠᱟ᱾